ᱦᱮᱞᱳ ᱦᱮᱸ ᱥᱟᱹᱜᱩᱱ ᱥᱮᱛᱟᱜ ᱾ ᱦᱮᱸ ᱦᱮᱸ ᱡᱚᱦᱟᱨ ᱜᱮ ᱾
ᱞᱟᱹᱭ ᱫᱟᱹᱧ ᱛᱟᱦᱚᱞᱮ ᱪᱮᱫ ᱠᱚ ᱪᱤᱠᱟᱹ ᱵᱟᱲᱟᱭᱮᱫᱼᱟ ᱟᱯᱮ ᱚᱲᱟᱜ ᱠᱚᱨᱮ ᱫᱚ?
ᱦᱮᱸ᱾ ᱞᱮᱭ ᱫᱟᱹᱧ ᱛᱟᱦᱚᱞᱮ ᱫᱟᱫᱟ ᱱᱤᱛᱚᱜ ᱫᱚ ᱪᱟᱥ ᱠᱟᱹᱢᱤ ᱜᱚᱴᱟ ᱜᱮ ᱮᱦᱚᱵ ᱠᱟᱱᱟ ᱮᱱᱠᱷᱟᱱ ᱟᱯᱮ ᱥᱮᱫ ᱫᱚ ᱪᱟᱥ ᱠᱟᱹᱢᱤ ᱠᱚ ᱪᱮᱫ ᱞᱮᱠᱟ ᱦᱩᱭᱩᱜ ᱠᱟᱱᱟ ᱚᱱᱟ ᱤᱫᱤ ᱠᱟᱛᱮᱱ ᱠᱟᱹᱡ ᱞᱟᱹᱭ ᱢᱮ᱾
ᱦᱮᱸ ᱱᱤᱛᱚᱝ ᱛᱚᱞᱟ ᱠᱟᱜᱼᱟ ᱞᱮ᱾ ᱟᱞᱮ ᱥᱮᱫ ᱟᱹᱣᱨᱤ ᱫᱟᱜᱟᱭ ᱩᱱᱟᱹᱜ᱾
ᱦᱮᱸ ᱦᱮᱸ ᱱᱤᱛᱳᱜ ᱧᱮᱞᱚᱜ ᱠᱟᱱᱟ ᱡᱮ ᱜᱚᱴᱟ ᱜᱮ ᱟᱫᱷᱟᱱ ᱥᱮᱱ ᱫᱚ ᱫᱟᱜ ᱠᱚᱦᱚᱸ ᱴᱷᱤᱠ ᱴᱷᱟᱠ ᱜᱮ ᱦᱩᱭᱩᱜ ᱠᱟᱱ ᱛᱮ ᱨᱚᱦᱚᱭ ᱠᱚ ᱞᱟᱦᱟ ᱥᱮᱱ ᱪᱟᱞᱟᱜ ᱠᱟᱱᱟ ᱢᱮᱱᱠᱷᱟᱱ ᱟᱫᱷᱟᱱ ᱡᱟᱭᱜᱟ ᱨᱮᱫᱚ ᱫᱟᱜ ᱦᱚᱸ ᱵᱟᱭ ᱫᱟᱜ ᱟᱠᱟᱫᱟᱭ ᱥᱮ ᱛᱚᱞᱟ ᱦᱚᱸ ᱚᱱᱟ ᱠᱷᱟᱹᱛᱤᱨ, ᱛᱟᱭᱚᱢ ᱛᱮᱠᱚ ᱜᱤᱰᱤ ᱟᱠᱫᱼᱟ ᱚᱱᱟ ᱠᱷᱟᱹᱛᱤᱨ ᱪᱟᱥ ᱠᱟᱹᱢᱤ ᱠᱚᱦᱚᱸ ᱟᱹᱣᱨᱤ ᱠᱚ ᱦᱩᱭᱩᱜᱼᱟ᱾
ᱦᱩᱸ ᱟᱨ ᱟᱯᱮ ᱥᱮᱫ ᱫᱚ ᱨᱚᱦᱚᱭ ᱠᱚ ᱦᱩᱭᱩᱜ ᱠᱟᱱᱟ ᱯᱟᱞᱮᱫ?
ᱦᱮᱸ ᱦᱮᱸ ᱛᱟᱦᱞᱮ ᱞᱟᱹᱭᱫᱟᱹᱧ ᱟᱯᱮ ᱥᱮᱱ ᱫᱚ ᱵᱟᱹᱫ ᱵᱟᱹᱭᱦᱟᱹᱲ ᱠᱚᱨᱮ ᱫᱚ ᱱᱟᱦᱮᱞ ᱛᱮᱜᱮ ᱱᱮᱛᱟᱨ ᱦᱚᱸᱠᱚ ᱥᱤᱜᱼᱟ ᱥᱮ ᱱᱮᱛᱟᱨ ᱢᱟ ᱜᱟᱹᱰᱤ ᱠᱚᱛᱮ ᱠᱚ ᱥᱤᱭᱮᱜᱼᱟ, ᱜᱟᱹᱰᱤ ᱠᱚᱛᱮ ᱠᱚ ᱥᱤᱭᱮᱜᱼᱟ, ᱚᱱᱟ ᱤᱫᱤ ᱠᱟᱛᱮᱱ ᱠᱟᱹᱴᱤᱡ ᱞᱟᱹᱭ ᱢᱮ᱾
ᱵᱟᱱᱟᱨ ᱛᱮ ᱜᱮ ᱠᱚ ᱥᱤᱭ ᱤᱭᱟ ᱱᱟᱦᱮᱞ ᱛᱮᱦᱚᱸ ᱟᱨ ᱜᱟᱹᱰᱤ ᱛᱮᱦᱚᱸ ᱾
ᱚᱻ ᱦᱳᱭᱛᱚ ᱱᱤᱛᱚᱜ ᱛᱚ ᱧᱮᱞᱚᱜ
ᱟᱞᱮ ᱱᱚᱛᱮ ᱱᱟᱦᱮᱞ ᱛᱮ ᱥᱤᱭᱟ᱾ ᱡᱟᱦᱟᱸᱭᱟᱜ ᱱᱟᱦᱮᱞ ᱠᱚ ᱵᱟᱹᱱᱩᱜ-ᱟ ᱩᱱᱠᱩ ᱫᱚ ᱜᱟᱹᱰᱤ ᱛᱮᱜᱮ ᱠᱩ ᱥᱤ
ᱦᱮᱸ ᱦᱮᱸ᱾ ᱟᱨ ᱱᱤᱛᱚᱜ ᱫᱚ ᱜᱟᱹᱰᱤ ᱛᱮᱜᱮ ᱥᱩᱵᱤᱫᱟ ᱥᱮ ᱥᱩᱡᱳᱜᱽ ᱥᱩᱵᱤᱫᱷᱟ ᱞᱮᱠᱟ ᱠᱚ ᱵᱩᱡᱷᱟᱹᱣᱮᱫᱼᱟ᱾ ᱪᱮᱫᱟᱜ ᱥᱮ ᱱᱟᱦᱮᱞ ᱛᱮᱫᱚ ᱟᱹᱰᱤ ᱫᱤᱱ ᱥᱚᱢᱚᱭ ᱞᱟᱜᱟᱜ ᱠᱟᱱᱟ ᱟᱨ ᱜᱟᱹᱰᱤ ᱛᱮ ᱥᱤ ᱞᱮᱠᱷᱟᱱ ᱫᱚ ᱢᱤᱫ ᱱᱚᱰᱮᱠ ᱛᱮ ᱞᱚᱥᱚᱫ ᱜᱟᱱᱚᱜ ᱠᱟᱱᱟ ᱥᱮ ᱞᱚᱜᱚᱱ ᱠᱚ ᱨᱚᱦᱚᱭ ᱫᱟᱲᱮᱭᱟᱜᱼᱟ ᱚᱱᱟ ᱠᱷᱟᱹᱛᱤᱨ ᱱᱮᱛᱟᱨ ᱫᱚ ᱜᱟᱹᱰᱤ ᱛᱮᱜᱮ ᱡᱟᱹᱥᱛᱤ᱾ ᱠᱚ ᱥᱤᱭᱜᱼᱟ ᱱᱟᱦᱮᱞ ᱫᱚ ᱵᱟᱹᱭ ᱵᱟᱹᱭ ᱛᱮᱠᱚ᱾ ᱵᱚᱱᱫᱚ ᱤᱫᱤᱭᱮᱜᱼᱟ ᱱᱟᱦᱮᱞ ᱛᱮ ᱥᱤᱭᱳᱜ ᱫᱚᱠᱚ ᱢᱩᱪᱟᱹᱫ ᱤᱫᱤᱭᱮᱜᱼᱟ ᱾
ᱛᱟᱦᱞᱮ ᱟᱯᱮ ᱫᱚ ᱵᱤᱨ ᱫᱤᱥᱚᱢ ᱥᱮ ᱱᱚᱝᱠᱟ ᱵᱤᱞᱟᱹᱛ ᱫᱤᱥᱚᱢ ᱠᱟᱱᱟ ᱯᱮ?
ᱤᱭᱟᱹ ᱫᱤᱥᱚᱢ ᱠᱟᱱᱟ ᱞᱮ᱾
ᱵᱤᱨ ᱫᱤᱥᱚᱢ᱾
ᱵᱤᱨ ᱫᱤᱥᱚᱢ ᱵᱤᱨ ᱫᱤᱥᱚᱢ ᱾
ᱫᱤᱥᱚᱢ ᱫᱚ ᱵᱟᱝ ᱫᱤᱥᱚᱢ
ᱚ ᱚ ᱦᱳᱭᱛᱚ ᱟᱨ ᱵᱤᱨ ᱠᱚ ᱢᱮᱱᱟᱜᱼᱟ ᱥᱮ ᱵᱟᱝ ᱟᱯᱮ ᱥᱮᱫ ᱛᱟᱦᱞᱮ?
ᱦᱳᱭ ᱢᱮᱱᱟᱜ ᱜᱮᱭᱟ ᱵᱤᱨ ᱵᱩᱨᱩ ᱦᱚᱸ ᱢᱮᱱᱟᱜ ᱜᱮᱭᱟ᱾
ᱦᱚᱭ ᱵᱤᱨ ᱵᱩᱨᱩ ᱠᱚ ᱦᱮᱱᱟᱜ ᱠᱷᱟᱱ ᱵᱤᱨ ᱨᱮ ᱡᱮᱢᱚᱱ᱾ ᱱᱮᱛᱟ ᱛᱚ ᱚᱢᱚᱱᱚᱜ ᱠᱟᱱᱟ ᱩᱫ ᱠᱚ ᱵᱤᱵᱷᱤᱱᱱᱚ ᱨᱚᱠᱚᱢ ᱩᱫ ᱠᱚ ᱯᱩᱴᱠᱟᱹ ᱠᱚ ᱟᱯᱮ ᱥᱮᱫ ᱵᱤᱨ ᱠᱚᱨᱮ ᱚᱢᱚᱱᱚᱜ ᱠᱟᱱᱟ ᱥᱮ ᱵᱟᱝ ᱠᱟᱹᱡ ᱞᱟᱹᱭᱢᱮ᱾
ᱦᱮᱸ ᱚᱢᱚᱱᱚᱜ ᱠᱟᱱ ᱜᱮᱭᱟ, ᱦᱟᱞᱟᱝ ᱠᱚ ᱪᱟᱞᱟᱣ ᱵᱟᱲᱟᱜ ᱜᱮᱭᱟ᱾
ᱚᱻ ᱛᱟᱦᱚᱞᱮ ᱧᱩᱛᱩᱢ ᱡᱩᱫᱤᱢ ᱵᱟᱰᱟᱭᱟ ᱪᱮᱫ ᱩᱫ ᱠᱚ ᱚᱢᱚᱱᱚᱜ ᱜᱮᱭᱟ ᱠᱟᱹᱡ ᱮᱢ ᱞᱟᱹᱭ ᱞᱮᱠᱷᱟᱡ ᱱᱟᱯᱟᱭ ᱠᱚᱜᱼᱟ᱾
ᱢᱟᱞ ᱩᱫ ᱫᱷᱤᱨᱤ ᱯᱩᱴᱠᱟᱹ ᱢᱟᱨᱟᱝ ᱩᱫ ᱠᱟᱲᱦᱟᱱ ᱩᱫ ᱠᱚ ᱚᱢᱚᱱᱚᱜ ᱜᱮᱭᱟ᱾
ᱦᱩᱸ ᱟᱹᱰᱤ ᱱᱟᱯᱟᱭ ᱮᱱᱠᱷᱟᱱ ᱩᱫ ᱠᱚ ᱢᱟ ᱚᱢᱚᱱᱚᱜ ᱜᱮᱭᱟ ᱯᱩᱴᱠᱟᱹ ᱠᱚᱦᱚᱸ ᱯᱩᱴ ᱠᱟᱹ ᱯᱮ ᱞᱮᱴᱚ ᱠᱚᱜᱮᱭᱟ ᱥᱮ ᱵᱟᱝ ᱟᱯᱮᱥᱮᱫ?
ᱱᱮᱛᱟᱨ ᱫᱚ ᱵᱟᱠᱚ ᱞᱮᱴᱚᱭᱮᱫ ᱠᱚᱣᱟ ᱩᱱᱠᱩ ᱫᱷᱤᱨᱤ ᱯᱩᱴᱠᱟᱹ ᱠᱚ ᱞᱮᱴᱚ ᱠᱚᱣᱟ ᱾ ᱢᱟᱱᱮ ᱵᱩᱨᱩ ᱠᱚ ᱪᱟᱞᱟᱜ ᱠᱷᱟᱡ ᱦᱟᱞᱟᱝ ᱟᱹᱜᱩ ᱠᱚᱣᱟ ᱠᱚ᱾
ᱦᱮᱸ ᱦᱮᱸ᱾ ᱚᱝᱠᱟᱜᱮ ᱟᱞᱮ ᱫᱤᱥᱚᱢ ᱦᱚᱸ ᱵᱤᱨ ᱫᱤᱥᱚᱢ ᱠᱟᱱ ᱨᱮᱦᱚᱸ ᱵᱤᱨ ᱫᱚ ᱟᱞᱮ ᱚᱸᱰᱮ ᱥᱟᱺᱜᱤᱧ ᱧᱚᱜ ᱨᱮ ᱢᱮᱱᱟᱜᱼᱟ ᱚᱱᱟ ᱠᱷᱟᱹᱛᱤᱨ ᱯᱩᱴᱠᱟᱹ ᱦᱟᱞᱟᱝ ᱠᱚᱫᱚ ᱚᱝᱠᱟ ᱫᱚ ᱵᱟᱞᱮ ᱪᱟᱞᱟᱜ ᱜᱮᱭᱟ᱾ ᱥᱟᱜᱤᱧ ᱜᱮ ᱠᱷᱟᱹᱛᱤᱨ ᱪᱟᱞᱟᱣ ᱫᱚ ᱪᱟᱞᱟᱜ ᱟᱠᱚ ᱠᱷᱩᱵᱽ ᱠᱚᱢ ᱠᱚ ᱪᱟᱞᱟᱜᱼᱟ᱾ ᱟᱨ ᱫᱤᱱ ᱛᱚ ᱵᱟᱠᱚ ᱚᱢᱚᱱᱚᱜᱼᱟ᱾ ᱥᱤᱡᱤᱱ ᱨᱮᱜᱮ ᱠᱚ ᱚᱢᱚᱱᱚᱜᱼᱟ ᱚᱱᱟ ᱠᱷᱟᱹᱛᱤᱨ ᱠᱷᱩᱵ ᱠᱚᱢ ᱠᱚ ᱪᱟᱞᱟᱜ ᱜᱮᱭᱟ᱾
ᱦᱩᱸᱸ
ᱛᱟᱦᱚᱞᱮ ᱞᱟᱹᱭ ᱫᱟᱹᱧ ᱡᱮ ᱱᱚᱜᱼᱚᱭ ᱛᱚ ᱟᱵᱚ᱾ ᱚᱸ ᱥᱚᱢᱟᱡ ᱨᱮᱢᱟ ᱵᱤᱵᱷᱤᱱᱱᱚ ᱨᱚᱠᱚᱢ ᱦᱩᱭᱩᱜ ᱜᱮᱭᱟ ᱵᱟᱯᱞᱟ ᱠᱚ᱾ ᱚᱱᱟ ᱵᱟᱯᱞᱟ ᱤᱫᱤ ᱠᱟᱛᱮᱫ ᱚᱸ ᱥᱟᱨ ᱥᱟᱹᱜᱩᱱ ᱵᱟᱯᱞᱟ ᱟᱯᱮ ᱥᱮᱫ ᱪᱮᱫ ᱞᱮᱠᱟ ᱦᱩᱭᱩᱜᱼᱟ ᱚᱱᱟᱜᱮ ᱠᱟᱹᱴᱤᱡ ᱠᱟ᱾ ᱠᱷᱟᱴᱚ ᱢᱟᱪᱷᱟ ᱛᱮᱢ ᱞᱟᱹᱭ ᱞᱮᱠᱷᱟᱱ ᱱᱟᱯᱟᱭ ᱠᱚᱜᱼᱟ᱾
ᱥᱟᱨ ᱥᱟᱹᱜᱩᱱ ᱵᱟᱯᱞᱟ ᱫᱚ ᱡᱚᱛᱚ ᱠᱷᱚᱡ ᱯᱟᱹᱦᱤᱞ ᱨᱮᱱᱟᱜ᱾ ᱥᱟᱨ ᱥᱟᱹᱜᱩᱱ ᱠᱚ ᱦᱤᱡᱩᱜᱼᱟ ᱚᱸᱰᱮ ᱜᱮᱠᱚ᱾ ᱦᱮᱸᱭᱟ ᱵᱟᱝ ᱟ ᱟᱠᱚ ᱴᱷᱮᱡ ᱰᱤᱥᱤᱡᱮᱱ ᱠᱚ ᱦᱟᱛᱟᱣ-ᱟ᱾ ᱪᱮᱫ ᱞᱮᱠᱟ ᱟᱠᱚ ᱚᱲᱟᱜ ᱦᱚᱲ ᱠᱚ ᱚᱲᱟᱜ ᱠᱚᱠᱚ ᱧᱮᱞ ᱤᱫᱤᱭᱟ ᱛᱟᱠᱚ᱾
ᱦᱮᱸ ᱦᱮᱸ ᱛᱟᱯᱚᱨᱮ ᱞᱟᱹᱭᱫᱟᱹᱧ ᱡᱮ ᱟᱹᱰᱤ ᱜᱟᱱ ᱡᱟᱭᱜᱟ ᱫᱚ ᱧᱮᱞᱚᱜᱼᱟ ᱟᱫᱷᱟᱱ ᱡᱟᱭᱜᱟ ᱨᱮᱫᱚ ᱧᱮᱞᱚᱜᱼᱟ ᱛᱟᱹᱨᱵᱟᱹᱫ ᱪᱮᱛᱟᱱ ᱨᱮᱠᱚ ᱵᱟᱯᱞᱟ ᱠᱚᱣᱟ ᱟᱫᱦᱟᱱ ᱡᱟᱭᱜᱟ ᱨᱮᱫᱚ ᱧᱮᱞᱚᱜᱼᱟ ᱦᱮᱢ ᱠᱟᱛᱮ ᱠᱚ ᱵᱟᱯᱞᱟ ᱠᱚᱣᱭᱟ ᱟᱯᱮ ᱥᱮᱫ ᱫᱚ ᱪᱮᱫ ᱞᱮᱠᱟ ᱠᱚ ᱵᱟᱯᱞᱟ ᱠᱚᱣᱭᱟ᱾
ᱟᱨ ᱥᱟᱹᱜᱩᱱ ᱵᱟᱯᱞᱟ ᱨᱮᱦᱚᱸ ᱫᱟᱹᱣᱲᱟᱹ ᱪᱮᱛᱟᱱ ᱨᱮᱜᱮ ᱠᱚ ᱵᱟᱯᱞᱟ ᱠᱚᱣᱭᱟ ᱟᱨ ᱚᱱᱟ ᱱᱤᱱᱠᱟᱹ ᱤᱱᱠᱟᱹ ᱛᱮᱠᱤᱱ ᱧᱟᱯᱟᱢ ᱠᱚᱜᱼᱟ ᱥᱮ ᱚᱱᱟ ᱵᱟᱯᱞᱟ ᱫᱚ ᱢᱟᱱᱮ ᱚᱛ ᱨᱮᱜᱮ ᱛᱟᱦᱮᱸ ᱠᱟᱛᱮᱫ ᱮ ᱥᱤᱸᱫᱩᱨᱟᱭᱟ
ᱚᱻ ᱦᱮᱸ ᱟᱞᱮ ᱥᱮᱫ ᱫᱚ ᱡᱟᱦᱟᱸᱢ ᱞᱟᱹᱭ ᱠᱮᱜᱼᱟ ᱚᱛ ᱨᱮ ᱵᱟᱯᱞᱟ ᱩᱱᱠᱩ ᱫᱚ ᱟᱹᱠᱤᱱ ᱛᱮᱠᱤᱱ ᱧᱟᱯᱟᱢ ᱠᱚᱜ ᱨᱮᱦᱚᱸ ᱡᱩᱫᱤ ᱰᱟᱹᱜᱩᱣᱟᱹ ᱯᱩᱠᱨᱤᱜ ᱜᱮ ᱦᱩᱭᱩᱜᱼᱟᱭ ᱥᱮ ᱰᱟᱹᱜᱩᱣᱟᱹ ᱠᱩᱲᱤ ᱜᱮ ᱵᱟᱯᱞᱟ ᱠᱟᱭᱟᱭ ᱮᱱ ᱠᱷᱟᱱ ᱩᱱᱠᱤᱱ ᱦᱚᱸ ᱫᱟᱹᱲᱩᱣᱟᱹ ᱪᱚᱴ ᱨᱮᱠᱚ ᱵᱟᱯᱞᱟ ᱠᱤᱱᱟ ᱢᱮᱱᱠᱷᱟᱱ ᱩᱱᱤ ᱠᱚᱲᱟ ᱡᱩᱫᱤ ᱛᱤ ᱪᱷᱟᱰᱩᱭ ᱠᱩᱲᱤ ᱥᱮ ᱨᱟᱸᱰᱤ ᱠᱩᱨᱤ ᱵᱟᱯᱞᱟᱭᱮᱭᱟᱭ ᱮᱱᱠᱷᱟᱱ ᱩᱱᱠᱤᱱ ᱫᱚ ᱚᱛ ᱨᱮ ᱵᱟᱯᱞᱟ ᱦᱩᱭᱩᱜ ᱛᱟᱹᱠᱤᱱᱟ ᱚᱱᱠᱟ ᱢᱮᱱᱟᱜ ᱟᱠᱟᱜ-ᱟ ᱟᱞᱮ ᱥᱮᱫ ᱫᱚ ᱛᱟᱞᱦᱮ ᱞᱟᱹᱭ ᱫᱟᱹᱧ ᱡᱮ ᱱᱚᱜ-ᱚᱭ ᱛᱚ ᱵᱟᱯᱞᱟ᱾ ᱵᱟᱯᱞᱟ ᱫᱚ ᱥᱟᱨ ᱥᱟᱹᱜᱩᱱ ᱵᱟᱯᱞᱟᱢᱟ ᱚᱱᱮ ᱚᱱᱠᱟᱢ ᱞᱟᱹᱭ ᱠᱮᱜᱼᱟ ᱮᱱᱠᱷᱟᱱ ᱡᱟᱦᱟᱸ ᱫᱚᱠᱚᱱ ᱢᱮᱛᱟᱜ ᱠᱟᱱᱟ ᱜᱷᱟᱹᱨᱫᱤ ᱡᱟᱸᱣᱭᱟᱭ᱾ ᱜᱷᱟᱨᱫᱤ ᱡᱟᱢᱟᱭ ᱵᱟᱯᱞᱟ ᱫᱚ ᱚᱠᱟ ᱠᱚ ᱢᱮᱛᱟᱜᱼᱟ, ᱡᱩᱫᱤ ᱱᱚᱣᱭᱟ ᱤᱫᱤ ᱠᱟᱛᱮᱢ ᱵᱟᱲᱟᱭ ᱠᱷᱟᱱ ᱞᱟᱹᱭ ᱢᱮ?
ᱟᱞᱮ ᱴᱷᱮᱡ ᱟᱞᱮ ᱱᱚᱣᱭᱟ ᱥᱩᱨ ᱥᱟᱺᱜᱤᱧ ᱨᱮᱢᱟ ᱵᱟᱹᱧ ᱟᱸᱡᱚᱢ ᱵᱟᱲᱟ ᱟᱠᱟᱫ-ᱟ ᱜᱦᱟᱨᱫᱤ ᱡᱟᱸᱣᱭᱟᱭ ᱟᱫᱚ ᱜᱦᱟᱨᱫᱤ ᱡᱟᱸᱣᱭᱟᱭ ᱫᱚᱠᱚ ᱢᱮᱱᱟ᱾ ᱠᱩᱲᱤ ᱚᱲᱟᱜ ᱨᱮ ᱛᱟᱦᱮᱸ ᱞᱟᱜᱟᱣ ᱟᱭᱟ ᱡᱟᱸᱣᱭᱟᱭ ᱠᱚᱲᱟ
ᱦᱮᱸ ᱦᱮᱸ
ᱠᱤᱱᱟ ᱡᱚᱢ ᱠᱚ
ᱦᱮᱸ ᱦᱮᱸ ᱴᱷᱤᱠᱜ ᱜᱮᱢ ᱞᱟᱹᱭ ᱠᱟᱜᱼᱟ ᱜᱦᱟᱨᱫᱤ ᱡᱟᱸᱣᱭᱟᱭ ᱵᱟᱯᱞᱟ ᱫᱚ ᱦᱩᱭᱩᱜ ᱠᱟᱱᱟ ᱡᱮ ᱠᱩᱲᱤ ᱡᱩᱫᱤ ᱚᱱᱟ ᱵᱟᱨ ᱦᱚᱲ ᱜᱮ ᱠᱩᱲᱤ ᱠᱤᱝᱵᱟ ᱯᱮ ᱦᱚᱨ ᱢᱮᱱᱟᱜ ᱠᱚᱣᱭᱟ ᱠᱚᱲᱟ ᱵᱚᱭᱦᱟ ᱵᱟᱹᱱᱩᱜ ᱛᱟᱠᱚ ᱱᱚᱣᱭᱟ ᱩᱱᱠᱩ ᱫᱚ ᱢᱟᱨᱟᱝ ᱠᱚᱨᱮ ᱡᱟᱦᱟᱸᱭ ᱟᱸ ᱵᱟᱯᱞᱟᱜᱼ ᱟᱭ ᱥᱮ ᱦᱩᱰᱤᱧ ᱠᱚᱨᱮ ᱡᱟᱦᱟᱸᱭ ᱜᱮ ᱩᱱᱠᱩ ᱞᱟᱦᱟ ᱠᱚ ᱠᱟᱛᱮ ᱛᱦᱟᱭ ᱟᱪᱮ ᱜᱦᱟᱨᱫᱤ ᱡᱟᱸᱣᱭᱟᱭ ᱦᱤᱥᱟᱹᱵᱽ ᱛᱮ ᱛᱟᱦᱮᱱᱟᱭ ᱥᱮ ᱵᱟᱝ ᱚᱱᱟ ᱞᱟᱦᱟ ᱛᱮᱠᱚ ᱜᱟᱞᱢᱟᱨᱟᱣ-ᱟ ᱛᱟᱯᱚᱨᱮ ᱩᱱᱤ ᱡᱩᱫᱤ ᱨᱮᱵᱮᱱᱟᱭ ᱮᱱᱠᱷᱟᱱ ᱩᱱᱤ ᱠᱩᱲᱤ ᱚᱲᱟᱜ ᱨᱮᱱᱟᱜ ᱦᱟᱥᱟ ᱡᱟᱭᱜᱟ ᱩᱱᱤ ᱡᱟᱶᱟᱭ ᱠᱚᱲᱟ ᱦᱟᱜ ᱧᱩᱛᱩᱢ ᱛᱮᱠᱚ ᱨᱟᱠᱟᱵ ᱟᱭᱟ ᱟᱨ ᱠᱩᱲᱤ ᱚᱲᱟᱜ ᱨᱮᱜᱮ ᱛᱟᱦᱮᱱᱟᱭ ᱥᱮ ᱩᱱᱤ ᱨᱤᱱ ᱟᱡ ᱜᱚ ᱟᱡ ᱵᱟᱵᱟ ᱡᱚᱛᱚᱱ ᱡᱚᱜᱟᱣ ᱠᱤᱱᱟᱭ ᱚᱱᱟᱜᱮ ᱜᱷᱟᱹᱨᱫᱤ ᱡᱟᱶᱟᱭ ᱵᱟᱯᱞᱟ ᱠᱚ ᱢᱮᱛᱟᱜᱼᱟ᱾
ᱛᱟᱞᱦᱮ ᱱᱤᱛᱚᱜ ᱱᱚᱜᱼᱚᱭ ᱡᱮ ᱧᱮᱞᱚᱜ ᱠᱟᱱᱟ ᱟᱵᱚ ᱥᱚᱢᱟᱡᱽ ᱨᱮ ᱟᱹᱰᱤ ᱨᱚᱠᱚᱢ ᱵᱟᱯᱞᱟ ᱫᱚ ᱟᱫ ᱠᱟᱱᱟ ᱟᱯᱮᱥᱮᱱ ᱫᱚ ᱛᱤᱱᱟᱹᱜ ᱵᱟᱯᱞᱟ ᱧᱮᱞᱚᱜ ᱜᱮᱭᱟ ᱱᱤᱛ ᱱᱤᱛᱚᱜ ᱡᱟᱦᱟᱸ ᱮᱦᱚᱵ ᱟᱠᱟᱱᱟ ᱡᱮᱢᱚᱱ ᱫᱩᱣᱟᱹᱨ ᱵᱟᱯᱞᱟ ᱦᱟᱨᱟᱢ ᱵᱟᱹᱨᱭᱟᱹᱛ ᱚᱱᱠᱟ ᱡᱩᱫᱤᱢ ᱵᱟᱰᱟᱭ ᱠᱷᱟᱱ ᱞᱟᱹᱭ ᱢᱮ
ᱵᱮᱥ ᱵᱟᱞᱤᱧ ᱟᱸᱡᱚᱢ ᱞᱮᱫᱼᱟ
ᱚ ᱞᱟᱹᱭᱮᱜ ᱟᱹᱧ ᱱᱤᱛᱚᱜ ᱟᱵᱚ ᱥᱚᱢᱟᱡᱽ ᱨᱮ ᱟ ᱵᱟᱯᱞᱟ ᱠᱚ ᱢᱮᱱᱟᱜᱼᱟ ᱟᱯᱮ ᱥᱮᱫ ᱪᱮᱫ ᱵᱟᱯᱞᱟ ᱠᱚ ᱦᱩᱭᱩᱜ ᱜᱮᱭᱟ ᱡᱮᱢᱚᱱ ᱫᱩᱣᱟᱹᱨ ᱵᱟᱯᱞᱟ ᱠᱚ ᱢᱮᱛᱟᱜᱼᱟ ᱛᱟᱨ ᱯᱚᱨᱮ ᱥᱟᱸᱜᱮ ᱵᱟᱹᱨᱤᱭᱟᱹᱛᱟᱲᱟᱢ
ᱥᱟᱸᱜᱮ ᱵᱟᱹᱨᱭᱟᱹᱛ ᱠᱚ ᱢᱮᱛᱟᱜᱼᱟ ᱛᱟᱯᱚᱨᱮ ᱚᱨ ᱤᱛᱩᱫ ᱟᱯᱮ ᱥᱮᱱ ᱚᱱᱠᱟ ᱪᱮᱫ ᱵᱟᱯᱮ ᱵᱟᱯᱞᱟ ᱠᱚ ᱦᱩᱭᱩᱜ ᱜᱮᱭᱟ ᱠᱟᱹᱡ ᱮᱢ ᱞᱟᱹᱭ ᱞᱮᱠᱷᱟᱱ ᱱᱟᱯᱟᱭ ᱠᱚᱜᱼᱟ
ᱚᱨ ᱤᱛᱩᱫ ᱵᱟᱯᱞᱟ ᱫᱚ ᱪᱟᱵᱟ ᱟᱠᱟᱱᱟ ᱠᱟᱱᱟ ᱟᱞᱮ ᱥᱮᱫ ᱢᱟᱱᱮ ᱩᱱᱟᱹᱜ ᱵᱟᱠᱚ ᱚᱱᱠᱟᱭᱮᱫᱼᱟ ᱱᱮᱛᱟᱨ ᱫᱚ ᱯᱟᱹᱦᱤᱞ ᱠᱚ ᱚᱱᱠᱟᱭᱮᱫ ᱛᱟᱦᱮᱱᱟ
ᱦᱮᱸ ᱦᱮᱸ ᱦᱮᱸ
ᱟᱡ ᱭᱩ ᱥᱤᱸᱫᱩᱨ ᱜᱷᱟᱥᱟᱣ ᱟᱭᱟ ᱠᱚ ᱛᱟᱦᱮᱸᱫ ᱡᱟᱦᱟᱸᱭ ᱠᱩᱥᱤᱭᱟᱭᱟ
ᱦᱮᱸ ᱦᱮᱸ ᱦᱮᱸ ᱠᱤᱱᱛᱩ ᱚᱱᱟ ᱵᱟᱯ ᱵᱟᱯᱞᱟ ᱫᱚ ᱱᱤᱛᱚᱜ ᱫᱚ ᱠᱟᱹᱭ ᱢᱮᱱᱛᱮ ᱞᱮᱠᱷᱟᱜ ᱠᱟᱱᱟ ᱟᱵᱚᱣᱟᱜ ᱥᱚᱢᱟᱡᱽ ᱠᱷᱚᱱ ᱫᱚ ᱚ ᱚᱱᱟ ᱫᱚ ᱪᱟᱵᱟ ᱦᱟᱠᱟᱱᱟ
ᱦᱩ
ᱛᱟᱞᱦᱮ ᱫᱩᱣᱟᱹᱨ ᱵᱟᱯᱞᱟ ᱟ ᱟᱯᱮᱥᱮᱱ ᱦᱩᱭᱩᱜ ᱜᱮᱭᱟ
ᱦᱮᱸ ᱟᱞᱮᱥᱮᱱ ᱫᱚ ᱫᱩᱣᱟᱹᱨ ᱵᱟᱯᱞᱟ ᱠᱚ ᱢᱮᱛ ᱛᱟᱜ ᱟ ᱢᱮᱱᱠᱷᱟᱱ ᱚᱠᱟ ᱡᱟᱭᱜᱟ ᱠᱚᱨᱮ ᱚᱠᱟ ᱞᱮᱠᱟ ᱚᱱᱟ ᱛᱚ ᱵᱟᱹᱧ ᱵᱟᱰᱟᱭᱟ ᱚᱱᱟᱜᱤᱧ ᱞᱟᱹᱭᱼᱟ ᱟᱯᱮᱥᱮᱱ ᱠᱤ ᱫᱩᱣᱟᱹᱨ ᱵᱟᱯᱞᱟ ᱠᱚ ᱦᱩᱭᱩᱜ ᱜᱮᱭᱟ
ᱵᱟᱹᱞᱤᱧ ᱢᱮᱱ ᱫᱟᱲᱮᱭᱟᱜ
ᱡᱟᱦᱟᱸ ᱫᱚ ᱦᱩᱭᱩᱜ ᱠᱟᱱᱟ ᱥᱟᱨ ᱥᱟᱹᱜᱩᱱ ᱵᱟᱯᱞᱟ
ᱦᱩᱸ
ᱦᱮᱸ ᱚᱱᱟ ᱛᱚ ᱟᱹᱰᱤ ᱨᱚᱠᱚᱢ ᱡᱟᱭᱜᱟ ᱨᱮ ᱚᱱᱠᱟ ᱦᱩᱭᱩᱜ ᱜᱮᱭᱟ ᱵᱷᱤᱱᱟᱹ ᱵᱷᱤᱱᱟᱹ ᱧᱩᱛ ᱛᱩᱢ ᱡᱷᱚᱛᱚ ᱡᱟᱭᱜᱟ ᱫᱚ ᱵᱟᱝ ᱥᱚᱢᱟᱱᱟ
ᱦᱳᱭ ᱟᱫᱚ ᱪᱮᱫ ᱫᱩᱣᱟᱹᱨ ᱵᱟᱯᱞᱟ ᱟᱞᱮ ᱥᱮᱫ ᱫᱚ ᱢᱤᱫᱴᱟᱝ ᱠᱩᱞᱦᱤ ᱠᱩᱞᱦᱤ ᱦᱟᱹᱵᱤᱡ ᱠᱚ ᱤᱫᱤ ᱠᱟᱭᱟ ᱚᱱᱟ ᱵᱟᱯᱞᱟ ᱦᱩᱭᱩᱜᱼᱟ
ᱚᱦ
ᱢᱟᱱᱮ ᱩ ᱠᱩᱲᱤ ᱟᱹᱛᱩ ᱨᱮᱫᱚ ᱵᱟᱠᱚ ᱥᱤᱫᱩᱨᱤᱭᱟ ᱠᱚᱲᱟ ᱟᱛᱩᱨᱮ ᱤᱫᱤ ᱴᱷᱤᱠ ᱠᱟᱛᱮᱫ ᱦᱟᱸᱰᱮ ᱠᱚ ᱥᱤᱫᱩᱨᱮᱭᱟ
ᱦᱮᱸ ᱦᱮᱸ ᱚᱱᱠᱟ ᱜᱮ ᱧᱮᱞᱚᱜ ᱠᱟᱱᱟ ᱡᱮ ᱱᱤᱛᱚᱜ ᱡᱟᱦᱟᱸ ᱟᱞᱮᱥᱮᱱ ᱫᱚ ᱫᱩᱣᱟᱹᱨ ᱵᱟᱯ ᱵᱟᱯᱞᱟ ᱦᱚᱸ ᱟᱨ ᱥᱮᱨᱤ ᱵᱟᱹᱨᱤ ᱵᱟᱯᱞᱟ ᱫᱩᱣᱟᱹᱨ ᱵᱟᱯᱞᱟ ᱫᱚᱠᱚ ᱞᱟᱹᱭᱮᱜᱼᱟ ᱡᱮ ᱠᱩᱲᱤ ᱚᱲᱟᱜ ᱨᱮᱜᱮ ᱥᱟᱱᱟᱢ ᱨᱚᱠᱚᱢᱟᱜ ᱵᱟᱯᱞᱟ ᱦᱩᱭᱩᱜᱼᱟ ᱡᱮᱢᱚᱱ ᱥᱤᱸᱫᱩᱨ ᱫᱟᱱ ᱡᱟᱦᱟ ᱛᱚ ᱫᱟᱹᱲᱣᱟᱹ ᱪᱚᱴ ᱨᱮ ᱵᱟᱯᱞᱟ ᱠᱤᱱᱟᱹ ᱠᱚ ᱚᱱᱟ ᱦᱚᱸ ᱡᱩᱫᱤ ᱠᱩᱲᱤ ᱚᱲᱟᱜ ᱨᱮ ᱦᱩᱭᱩᱜᱼᱟ ᱚᱱᱟ ᱫᱚ ᱫᱩᱣᱟᱹᱨ ᱵᱟᱯᱞᱟᱜ ᱢᱮᱱᱛᱮ ᱦᱚ ᱠᱚ ᱢᱮᱛᱟᱜᱼᱟ ᱚᱱᱠᱟ ᱜᱮ ᱥᱮᱢ ᱴᱩ ᱥᱮᱱ ᱦᱩᱭᱩᱜᱼᱟ ᱡᱩᱫᱤ ᱠᱚᱨᱟ ᱚᱲᱟᱜ ᱨᱮ ᱟ ᱥᱤᱸᱫᱩᱨ ᱫᱟᱱ ᱛᱮᱫ ᱠᱚᱨᱟ ᱚᱨᱟᱜ ᱨᱮ ᱦᱩᱭᱩᱜᱼᱟ ᱡᱷᱚᱛᱚ ᱠᱤᱪᱷᱩ ᱠᱩᱨᱤ ᱚᱨᱟᱜ ᱨᱮ ᱦᱩᱭᱩᱜᱳᱼᱟ ᱥᱟ ᱠᱮᱫᱟ ᱠᱚ ᱚᱱᱟ ᱫᱚ ᱥᱤᱨᱤ ᱵᱟᱹᱨᱤ ᱵᱟᱯᱞᱟ ᱠᱚ ᱢᱮᱛᱟᱜᱼᱟ
ᱮᱱᱠᱷᱟᱱ ᱥᱚᱨᱦᱟᱭ ᱫᱚᱚ ᱡᱚᱛᱚ ᱜᱮᱵᱚᱱ ᱥᱚᱨᱦᱟᱭᱚᱜ ᱜᱮᱭᱟ ᱟᱯ ᱥᱮᱱ ᱥᱚᱨᱦᱟᱭ ᱠᱚ ᱢᱟᱱᱟᱣᱟ ᱥᱮ ᱵᱟᱝ?
ᱠᱟᱹᱡ ᱞᱟᱹᱭ ᱢᱮ
ᱢᱟᱱᱟᱣ ᱜᱮᱭᱟᱞᱮ
ᱦᱮᱸ ᱛᱟᱦᱚᱞᱮ ᱥᱚᱨᱦᱟᱭ ᱫᱚ ᱛᱤᱱᱟᱹᱜ ᱫᱤᱱ ᱯᱮ ᱥᱚᱨᱦᱟᱭᱚᱜᱼᱟ ᱠᱟᱹᱡ ᱮᱢ ᱞᱟᱹᱭ ᱞᱮᱠᱷᱟᱱ ᱱᱟᱯᱟᱭ ᱠᱚᱜᱼᱟ?
ᱢᱚᱬᱮ ᱢᱟᱦ ᱞᱮ ᱥᱚᱦᱨᱟᱭᱚᱜ
ᱦᱮᱸ ᱟᱹᱰᱤ ᱡᱟᱭᱜᱟ ᱨᱮ ᱟᱹᱰᱤ ᱨᱚᱠᱚᱢ ᱠᱚ ᱢᱟᱱᱟᱣᱟ ᱟᱫᱷᱟᱢ ᱥᱮᱱ ᱫᱚ ᱯᱮ ᱫᱤᱱ ᱟᱫᱷᱚᱢ ᱡᱟᱭᱜᱟ ᱨᱮᱫᱚ ᱢᱚᱬᱮ ᱫᱤᱱ ᱮᱱᱠᱷᱟᱱ ᱢᱚᱬᱮ ᱫᱤᱱ ᱫᱚ ᱠᱟᱹᱡ ᱪᱮᱫ-ᱪᱮᱫ ᱠᱚᱯᱮ ᱢᱟᱱᱟᱣᱟ ᱠᱟᱹᱡ? ᱠᱷᱟᱴᱚ ᱢᱟᱪᱷᱟ ᱛᱮᱢ ᱞᱟᱹᱭ ᱞᱮᱠᱷᱟᱱ ᱱᱟᱯᱟᱭ ᱠᱚᱜᱼᱟ?
ᱦᱚᱜ ᱤᱭᱟᱹᱢ ᱯᱷᱟᱥ ᱦᱤᱞᱳᱜ ᱫᱚ ᱤᱭᱟᱹᱞᱮ ᱵᱚᱸᱜᱟᱜᱼᱟ ᱵᱮᱲᱟᱞᱮ ᱵᱚᱸᱜᱟᱜᱼᱟ ᱵᱟᱝᱜᱮ ᱜᱚᱲᱟ ᱫᱚ ᱵᱟᱝ ᱤᱭᱟᱹ
ᱦᱮᱸ ᱦᱮᱸ ᱞᱟᱹᱭ ᱢᱮ?
ᱦᱮᱸ ᱦᱮᱸ ᱛᱟᱦᱚᱞᱮ ᱤᱧᱤᱧ ᱞᱟᱹᱭᱮᱜᱼᱟ ᱟᱞᱮ ᱥᱮᱱ ᱯᱮ ᱫᱤᱱ ᱡᱟᱦᱟᱸ ᱞᱮ ᱵᱚᱸᱜᱟᱜᱼᱟ ᱚᱱᱟ
ᱜᱚᱴ ᱵᱚᱸᱜᱟ ᱭᱟᱞᱮ ᱜᱚᱴ ᱵᱚᱸᱜᱟ
ᱦᱮᱸᱼᱦᱮᱸ ᱛᱟᱨᱯᱚᱨ?
ᱫᱚᱥᱟᱨ ᱦᱤᱞᱳᱜ ᱫᱚ ᱤᱭᱟᱹ ᱜᱚᱲᱟ ᱞᱮ ᱵᱚᱸᱜᱟᱜ-ᱟ ᱟᱞᱮ ᱟᱫᱚ
ᱚ ᱦᱮᱸ ᱦᱮᱸ
ᱤᱭᱟᱹ ᱱᱚᱶᱟ ᱞᱮ ᱜᱟᱞᱟᱝᱼᱟ
ᱞᱟᱹᱭᱢᱮ ᱦᱚᱸ ᱦᱚᱸ ᱟᱸᱡᱚᱢᱚᱜ ᱠᱟᱱᱟ ᱞᱟᱹᱭᱢᱮ ᱤᱱᱟᱹ ᱛᱟᱭᱚᱢ ᱪᱮᱫ ᱯᱮ ᱵᱚᱸᱜᱟᱜᱼᱟ᱾
ᱛᱷᱚᱲᱟ ᱫᱤᱱ ᱫᱚ ᱰᱟᱝᱨᱤ ᱞᱮ ᱤᱭᱟᱹ ᱠᱚᱣᱟ ᱢᱟᱱᱮ ᱠᱩᱞᱦᱤ ᱠᱷᱩᱱᱴᱟᱹᱣ
ᱦᱮᱸᱼᱦᱮᱸ
ᱟᱨ ᱛᱷᱚᱲᱟ ᱫᱤᱱ ᱨᱮᱫᱚ ᱜᱚᱰᱟ ᱨᱮᱞᱮ ᱠᱷᱩᱱᱴᱟᱹᱣ ᱠᱚᱣᱟ
ᱚᱼᱚ ᱦᱮᱸᱛᱚ ᱟᱹᱰᱤ ᱱᱟᱯᱟᱭ᱾ ᱟᱞᱮ ᱥᱮᱫ ᱫᱚ ᱠᱩᱞᱦᱤ ᱠᱷᱩᱱᱴᱟᱹᱣ ᱫᱚ ᱵᱟᱹᱱᱩᱜ ᱟᱠᱟᱫᱟᱼᱟ ᱦᱜ ᱴᱟᱺᱰᱤ ᱨᱮᱜᱮ ᱠᱚ ᱠᱷᱩᱱᱴᱟᱹᱣ ᱠᱚᱣᱟ ᱢᱤᱫ ᱴᱮᱱ ᱟᱯᱮ ᱥᱮᱱ ᱫᱚ ᱛᱟᱦᱚᱞᱮ ᱠᱩᱞᱦᱤ ᱠᱩᱞᱦᱤ ᱛᱮᱦᱚᱸ ᱠᱚ ᱠᱷᱩᱱᱴᱟᱹᱣ ᱠᱚᱣᱟ?
ᱦᱮᱸ
ᱦᱮᱸᱛᱚ ᱟᱹᱰᱤ ᱱᱟᱯᱟᱭ ᱯᱟᱞᱦᱮ ᱥᱚᱨᱦᱟᱭ ᱨᱮᱫᱚ ᱧᱮᱞᱚᱜ ᱠᱟᱱᱟ ᱡᱮ ᱚᱱᱠᱟ ᱟ. ᱰᱤ ᱱᱟᱯᱟᱭ ᱜᱮ ᱵᱳ ᱢᱟᱱᱟᱣ ᱜᱮᱭᱟ ᱮᱱ ᱠᱷᱟᱱ ᱠᱷᱩᱸᱴᱟᱹᱣ ᱫᱤᱱ ᱦᱤᱞᱚᱜ ᱠᱷᱩᱱᱴᱟᱹᱣ ᱠᱚᱣᱟ ᱠᱚ ᱡᱟᱦᱭ ᱨᱮᱱ ᱰᱟᱝᱨᱤ ᱩᱱᱠᱩ ᱨᱤᱱ ᱚᱲᱟᱜ ᱦᱚᱲ ᱦᱟᱴᱟᱜ ᱨᱮ ᱟᱫᱚ ᱛᱚᱣᱟ ᱪᱟᱣᱞᱮ ᱞᱚᱴᱟ ᱫᱟᱜ ᱟᱛᱮ ᱠᱚ ᱩᱱᱠᱩ ᱰᱟᱹᱝᱨᱤ ᱠᱚ ᱪᱩᱢᱟᱹᱲᱟ ᱠᱚᱣᱟ ᱥᱮ ᱵᱟᱝ ᱟᱯᱮᱥᱮᱫ ᱚᱱᱟ ᱢᱮᱱᱟᱜᱼᱟ? ᱟᱠᱟᱟᱜ ᱥᱮᱵᱟᱝ ᱞᱟᱹᱭᱢᱮ?
ᱦᱳᱭ ᱪᱩᱢᱟᱹᱲᱟ ᱠᱚ ᱜᱮᱭᱟᱞᱮ ᱟᱨ ᱰᱲᱝᱨᱤ ᱡᱟᱜᱟᱣ ᱠᱚ ᱪᱟᱞᱟᱜᱼᱟ ᱠᱩᱲᱤ ᱦᱚᱲ ᱠᱚ?
ᱦᱮᱸ ᱦᱮᱸ
ᱟᱞ ᱥᱮᱫ ᱦᱚᱸ ᱚᱱᱠᱟᱜᱮ ᱟᱹᱭᱩᱵ ᱢᱟᱱᱮ ᱡᱟᱜᱟᱣ ᱠᱚᱣᱟ ᱠᱚ ᱢᱤᱫ ᱧᱤᱫᱟᱹ ᱛᱟᱯᱚᱨᱮ ᱫᱚᱥᱟᱨ ᱦᱤᱞᱚᱜ ᱥᱟᱹᱨᱫᱤ ᱢᱟᱦᱟ ᱦᱤᱞᱚᱜ ᱫᱚ ᱠᱷᱩᱱᱴᱟᱹᱣ ᱠᱚᱣᱟ ᱠᱚ ᱠᱷᱩᱱᱴᱟᱹᱣ ᱫᱤᱱ ᱡᱟᱦᱟᱸ ᱵᱚᱱ ᱢᱮᱛᱟᱜ ᱠᱟᱱᱟ ᱩᱱ ᱦᱤᱞᱳᱜ ᱛᱟᱨᱟᱥᱤᱧ ᱵᱮᱲᱟ ᱫᱚ ᱥᱟᱨᱫᱤ ᱢᱟᱱᱮ ᱡᱷᱚᱛᱚ ᱫᱤᱱ ᱟᱫᱚ ᱟᱛᱳ ᱨᱮᱱ ᱥᱟᱶᱛᱮ ᱮᱴᱟᱜ ᱮᱴᱟᱜ ᱡᱟᱭᱜᱟ ᱨᱮ ᱧᱮᱧᱮᱞ ᱠᱚ ᱦᱤᱡᱩᱜᱼᱟ ᱥᱟᱶᱛᱮ ᱟᱭᱳ ᱦᱚᱲ ᱠᱚ ᱚᱠᱚᱭ ᱠᱚᱨᱤᱱ